ᱡᱚᱦᱟᱨᱜ ᱜᱮ ᱟᱪᱷᱟ ᱴᱷᱤᱠᱼᱴᱷᱟᱠ ᱦᱮᱸ ᱦᱮᱸ ᱱᱟᱯᱟᱭ ᱵᱟᱲᱟ ᱜᱮ ᱦᱟᱸᱜ
ᱴᱷᱤᱠᱼᱴᱷᱟᱠ ᱜᱮ ᱟᱸᱚᱢ ᱠᱟᱱᱟ ᱟᱸᱡᱚᱢ ᱫᱚ᱾
ᱚ ᱟᱪᱪᱷᱟ ᱟᱪᱪᱷᱟ ᱦᱮᱸ ᱦᱮᱸ ᱟᱸᱡᱚᱢᱚᱜ ᱠᱟᱱᱟ ᱴᱷᱤᱠ ᱴᱷᱟᱠ ᱜᱮ ᱦᱳᱭ ᱛᱚᱻ ᱟᱞᱟᱝ ᱨᱚᱯᱚᱲᱼᱟ, ᱱᱤᱛᱚᱜ ᱦᱚᱸᱜ ᱚᱚᱭ ᱡᱮ ᱟᱵᱚᱣᱟᱜ ᱥᱟᱶᱛᱟ ᱥᱚᱢᱟᱡᱽ ᱨᱮ ᱢᱚᱬᱮ ᱠᱚ ᱢᱮᱱᱟᱜ ᱠᱚᱫᱚ ᱡᱟᱦᱟᱸ ᱫᱚ ᱥᱞᱳᱱᱦᱵᱚ ᱢᱮᱱ ᱜᱮᱭᱟ ᱥᱮ
ᱦᱮᱸ ᱦᱮᱸ᱾
ᱟᱫᱚ ᱦᱚᱸᱜᱼᱚᱭ ᱡᱮ ᱮᱸᱻ ᱢᱚᱬᱮ ᱠᱚ ᱢᱚᱛᱚ ᱡᱟᱦᱟᱸ ᱠᱚ ᱦᱩᱭᱱᱟ ᱢᱟᱺᱡᱷᱤ ᱯᱨᱟᱱᱤᱠ ᱡᱚᱜᱽ ᱢᱟᱺᱡᱷᱤ ᱜᱚᱰᱮᱛ ᱟᱨ ᱱᱟᱭᱠᱮ ᱡᱮ ᱦᱳᱭ ᱥᱮ
ᱦᱳᱭ ᱦᱳᱭ᱾
ᱟᱫᱚ ᱦᱚᱸᱜᱼᱚᱭ ᱡᱮ ᱡᱟᱦᱟᱸᱞᱮᱠᱟ ᱢᱮᱱ ᱠᱮᱭᱟ ᱢᱟᱹᱡᱷᱤ ᱵᱟᱵᱟ᱾ ᱮᱸᱜ ᱱᱩᱭ ᱫᱚᱦᱟ ᱟᱛᱨᱟᱱᱤ ᱠᱷᱟᱢᱼᱠᱷᱩᱱᱴᱤ ᱠᱟᱱᱟᱭ᱾ ᱦᱮᱸ᱾ ᱛᱚ ᱱᱩᱭ ᱢᱟᱺᱡᱷᱤ ᱵᱟᱵᱟᱟᱜ ᱜᱮ ᱦᱟᱸᱜ ᱟᱛᱳ ᱨᱮᱱᱟᱜ ᱥᱟᱱᱟᱢ ᱞᱮᱠᱟᱱᱟᱜ ᱠᱟᱹᱢᱤ ᱠᱚᱭ ᱧᱮᱞᱟᱭ᱾
ᱦᱮᱸ ᱮᱠᱫᱚᱢ ᱜᱮ
ᱟᱛᱳ ᱨᱮᱱ ᱦᱚᱲᱟᱜ ᱡᱟᱦᱟᱸ ᱜᱮ ᱥᱩᱠᱫᱩᱠ ᱠᱚ ᱦᱩᱭᱩᱜᱼᱟ ᱱᱚᱣᱟ ᱠᱚᱭ ᱧᱮᱞᱟᱭ ᱚᱱᱟ ᱥᱟᱶᱛᱮ ᱛᱮ ᱟᱛᱳ ᱨᱮᱱᱟᱜ ᱡᱟᱦᱟᱸ ᱜᱮ ᱠᱟᱹᱭᱡᱟᱹ ᱠᱷᱟᱹᱯᱟᱹᱨᱤ ᱦᱩᱭᱩᱜᱼᱟ ᱚᱱᱟ ᱠᱚᱭ ᱵᱤᱪᱟᱹᱨ ᱟᱪᱟᱨᱮ, ᱟᱨ ᱚᱱᱠᱟᱛᱮ ᱟᱭᱟᱜ ᱟᱛᱩᱨ ᱨᱮᱱ ᱜᱟᱞᱮᱢ ᱠᱚ ᱱᱟᱯᱟᱭ ᱛᱮ ᱫᱚᱦᱚ ᱠᱚᱟᱭ ᱥᱮ
ᱦᱮᱸ
ᱟᱫᱚ ᱦᱚᱜᱼᱚᱭ ᱡᱮ ᱢᱟᱺᱡᱷᱤ ᱵᱟᱵᱟ ᱜᱮ ᱢᱟᱱᱮ ᱟᱛᱚᱨ ᱨᱮᱱᱟᱜᱼ ᱮ ᱵᱤᱪᱟᱹᱨᱟᱭ ᱥᱩᱠᱫᱩᱠ ᱚᱱᱟ ᱠᱩᱧ ᱧᱮᱞᱟ᱾
ᱦᱮᱸ
ᱟᱨ ᱡᱚᱛᱚ ᱞᱮᱠᱟᱱᱟᱜ ᱯᱚᱨᱚᱵᱽ ᱯᱚᱨᱵᱷᱟᱥ ᱠᱟᱹᱢᱤᱨᱮ ᱵᱟᱯᱞᱟ ᱵᱤᱦᱟᱹ ᱠᱟᱹᱢᱤ ᱨᱮ ᱡᱷᱚᱛᱚ ᱞᱮᱠᱟᱱᱟᱜ ᱮ ᱠᱟᱹᱢᱤᱭᱤᱭᱟ᱾ ᱥᱮᱧ ᱧᱮᱞᱟᱭ ᱟᱫᱚ ᱦᱚᱜᱼᱚᱭ ᱡᱮ ᱢᱟᱺᱡᱷᱤ ᱵᱟᱵᱟ ᱠᱚᱣᱟᱜ ᱡᱟᱦᱟᱸ ᱠᱟᱹᱢᱤ ᱠᱟᱱᱟ, ᱛᱚ ᱢᱟᱺᱡᱷᱤ ᱵᱟᱵᱟ ᱫᱚ ᱪᱮᱫ ᱞᱮᱠᱟᱱᱟᱜ ᱰᱤᱜᱽᱨᱤ ᱛᱟᱦᱸᱮᱱ ᱞᱟᱹᱠᱛᱤ ᱛᱟᱭ? ᱥᱮ ᱩᱱᱤ ᱪᱮᱫ ᱪᱮᱫ ᱜᱩᱱ ᱛᱟᱦᱮᱱ ᱞᱟᱹᱠᱛᱤ ᱛᱟᱭᱟᱭ? ᱟᱵᱮᱱ ᱱᱚᱣᱟ ᱪᱮᱛᱟᱱ ᱨᱮ ᱪᱮᱫ ᱵᱮᱱ ᱞᱟᱹᱭ ᱠᱮᱭᱟ? ᱢᱟᱺᱡᱷᱤᱭᱟᱜ ᱪᱮᱫ ᱪᱮᱫ ᱜᱩᱱ ᱛᱟᱦᱮᱸ ᱞᱮᱱᱠᱷᱟᱱ ᱩᱱᱤ ᱟᱛᱳ ᱨᱮᱭᱟᱜ ᱢᱟᱹᱡᱷᱤ ᱠᱟᱹᱢᱤᱭ ᱛᱚᱨᱟᱣ ᱛᱚᱨᱟᱣ ᱫᱟᱲᱮᱭᱟᱜᱟᱭ᱾
ᱟᱹᱞᱤᱧ ᱫᱚ ᱡᱟᱹᱥᱛᱤ ᱵᱟᱹᱞᱤᱧ ᱵᱟᱲᱟᱭ ᱨᱮᱦᱚᱸ ᱟᱫᱚ ᱠᱤᱪᱷᱩᱜᱟᱱ ᱠᱟᱛᱷᱟ ᱞᱤᱧ ᱤᱭᱟᱹᱭᱟ ᱟᱨ ᱡᱩᱫᱤ ᱦᱤᱲᱤᱡ ᱫᱷᱩᱴᱤ ᱦᱩᱭᱩᱜ ᱨᱮᱦᱚᱸ ᱟᱵᱤᱱ ᱵᱤᱱ ᱞᱟᱹᱭ ᱥᱩᱫᱷᱨᱟᱹᱣ ᱫᱟᱲᱮᱭᱟᱜᱼᱟ ᱥᱮ?
ᱮᱠᱫᱚᱢ ᱦᱳᱭ ᱦᱳᱭ,
ᱚᱭ ᱢᱟᱹᱡᱤᱭᱟᱜ ᱫᱚ ᱱᱚᱣᱟ ᱤᱭᱟᱹ ᱛᱟᱦᱮᱱ ᱛᱟᱭᱢᱟ ᱡᱮ ᱡᱟᱦᱟᱱᱟᱜ ᱴᱷᱟᱶ ᱨᱮᱱᱟᱜ ᱵᱤᱪᱟᱹᱨ ᱟᱪᱟᱨ ᱨᱮᱜᱮ ᱢᱟᱱᱮ ᱡᱮ ᱟ ᱯᱩᱨᱟᱹ ᱠᱦᱤᱱᱤ ᱨᱮᱱᱟᱜ ᱵᱩᱡᱽ ᱫᱟᱲᱮ ᱛᱟᱦᱮᱱ ᱛᱟᱭᱢᱟ ᱡᱮ ᱪᱮᱫ ᱞᱮᱠᱟ ᱨᱮᱱᱟᱜ ᱡᱤᱱᱤᱥ ᱪᱮᱫᱠᱟ ᱠᱟᱛᱮᱫ ᱜᱷᱚᱴᱟᱣ ᱨᱟᱠᱟᱵ ᱠᱟᱛᱮᱫ ᱚᱱᱟ ᱢᱩᱪᱟᱹᱫ ᱜᱟᱱᱚᱜ ᱢᱟ ᱚᱱᱟ ᱡᱤᱱᱤᱥ ᱴᱷᱟᱜ᱾ ᱱᱚᱝᱠᱟᱱᱟᱜ ᱦᱚᱸ ᱵᱟᱝ ᱛᱟᱦᱮᱱ ᱢᱟ ᱡᱮ ᱟᱹᱣᱨᱤ ᱞᱟᱦᱟ ᱠᱷᱚᱱᱟᱜ ᱜᱮ ᱨᱚᱲ ᱯᱟᱨᱚᱢ ᱤᱫᱤ ᱠᱟᱜ ᱦᱩᱭᱩᱜ-ᱟ᱾ ᱟᱫᱚ ᱫᱟᱹᱭᱠᱟᱹ ᱦᱤᱥᱟᱹᱵ ᱛᱮ ᱟᱹᱞᱤᱧ ᱞᱤᱧ ᱞᱟᱹᱭᱟᱜ ᱠᱟᱱᱟ ᱥᱮ ᱡᱮ ᱟᱞᱮ ᱟᱹᱛᱩ ᱨᱮᱱᱟᱜ ᱟ ᱢᱟᱹᱡᱷᱤ ᱚᱲᱟᱜ ᱨᱮᱱᱟᱜ ᱜᱮ ᱪᱮᱫ ᱛᱟ? ᱟᱞᱮ ᱟᱹᱛᱩ ᱨᱮᱱᱟᱜ ᱢᱟᱹᱡᱷᱤ ᱚᱲᱟᱜ ᱨᱮᱱᱟᱜ ᱫᱚ ᱪᱮᱫ ᱪᱮᱫ ᱟᱹᱛᱩ ᱨᱮᱱᱟᱜ ᱚᱸᱰᱮ ᱫᱚ ᱢᱟᱱᱮ ᱩᱢᱮᱨᱟᱱ ᱦᱚᱲ ᱠᱟᱱ ᱜᱮᱭᱟᱭ, ᱠᱤᱱᱛᱩ ᱩᱱᱟᱹᱜ ᱚᱱᱠᱟ ᱪᱮᱫ ᱵᱩᱡᱽ ᱥᱩᱡ ᱵᱟᱹᱱᱩᱜᱼᱟ᱾ ᱪᱮᱫ ᱞᱮᱠᱟᱛᱮ? ᱡᱮ ᱡᱮ ᱟᱭᱟᱜ ᱡᱟᱦᱟᱸ ᱦᱩᱫᱤᱥ ᱮᱢ ᱫᱚᱨᱠᱟᱨ ᱚᱱᱟ ᱫᱚ ᱚᱱᱠᱟ ᱫᱚ ᱵᱟᱭ ᱮᱢᱟ, ᱡᱮ ᱦᱮᱸ ᱱᱚᱣᱟ ᱪᱮᱫ ᱥᱚᱴᱷᱤᱠ ᱠᱟᱱᱟ? ᱡᱷᱚᱛᱚ ᱦᱚᱲ ᱴᱷᱮᱱ ᱠᱷᱚᱱᱟᱜ ᱜᱮ ᱥᱩᱫᱩ- ᱠᱩᱞᱞᱤ ᱡᱮ ᱟᱞᱮ ᱡᱚᱠᱷᱚᱱ ᱞᱮ ᱡᱟᱦᱟᱱᱟᱜ ᱜᱮᱞᱮ ᱦᱚᱦᱚ ᱜᱟᱞᱢᱟᱨᱟᱣ ᱨᱮᱱᱟᱜ ᱞᱮ ᱦᱚᱦᱚᱭᱟ ᱡᱮ ᱱᱚᱣᱟ ᱫᱚ ᱟᱢᱟᱜ ᱦᱩᱫᱤᱥ ᱮᱢ ᱛᱟᱢ᱾ ᱟᱫᱚ ᱚᱱᱟ ᱫᱚ ᱪᱮᱫ ᱞᱟᱹᱭᱟ ᱡᱮ ᱟᱯᱮ ᱡᱟᱦᱟᱱᱟᱜ ᱠᱩᱥᱤ ᱜᱮᱯᱮ ᱢᱚᱱᱮ ᱚᱱᱟ ᱛᱮᱜᱮ ᱠᱚᱨᱟᱣ ᱦᱩᱭᱩᱜ ᱛᱟᱢᱟ, ᱚᱱᱠᱟ ᱞᱮᱠᱟᱱ ᱫᱚ ᱵᱟᱝ᱾ ᱢᱟᱹᱡᱷᱤ ᱢᱟᱱᱮ ᱟᱢᱟᱜ ᱦᱚᱸ ᱵᱩᱡᱽ ᱢᱤᱫᱴᱟᱝ ᱛᱟᱦᱮᱸ ᱫᱚᱨᱠᱟᱨ ᱡᱮ ᱤᱧ ᱱᱚᱣᱟ ᱪᱮᱫ ᱤᱧ ᱠᱚᱨᱟᱣ ᱨᱟᱠᱟᱵᱟ? ᱱᱚᱣᱟ ᱱᱚᱣᱟ ᱡᱤᱱᱤᱥ ᱠᱟᱹᱢᱤᱴᱟᱜ ᱥᱚᱴᱷᱤᱠ ᱜᱮᱭᱟ ᱥᱮ ᱵᱟᱝ ᱠᱟᱱᱟ ᱚᱱᱟ ᱵᱩᱡᱽ ᱛᱟᱦᱮᱸ ᱫᱚᱨᱠᱟᱨ᱾ ᱱᱚᱣᱟ ᱠᱟᱹᱢᱤᱨᱮ ᱞᱟᱜᱟᱜ ᱠᱟᱱᱟ ᱥᱮ ᱵᱟᱝ ᱞᱟᱜᱟᱜ ᱠᱟᱱᱟ ᱚᱱᱟ ᱦᱚᱸ ᱴᱷᱤᱠ ᱛᱟᱦᱮᱸ ᱫᱚᱨᱠᱟᱨ᱾
ᱮᱠᱫᱚᱢ ᱮᱠᱫᱚᱢ,
ᱟᱫᱚ ᱟᱹᱞᱤᱧ ᱫᱚ ᱡᱟᱹᱥᱛᱤ ᱫᱚ ᱵᱟᱹᱞᱤᱧ ᱵᱟᱲᱟᱭᱟ ᱟᱨ ᱟᱹᱵᱤᱱ ᱜᱮ ᱢᱟ ᱛᱟᱦᱚᱞᱮ ᱚᱱᱟ ᱡᱤᱱᱤᱥ ᱱᱤᱭᱟᱹᱮ ᱫᱚ ᱞᱟᱹᱭ ᱵᱤᱱ ᱟᱞᱤᱧ ᱫᱚ ᱚᱱᱮ ᱵᱟᱡᱟᱨ ᱥᱟᱦᱟᱨ ᱨᱮᱱ ᱛᱚ ᱛᱟᱦᱮᱸ ᱡᱟᱹᱥᱛᱤ ᱞᱤᱧ ᱛᱟᱦᱮᱸ ᱠᱟᱱᱟ ᱛᱚ
ᱟᱪᱷᱟ ᱟᱪᱷᱟ ᱴᱷᱤᱠ ᱛᱚ ᱦᱚᱸᱜᱼᱚᱭ ᱟᱹᱰᱤ ᱪᱮᱦᱨᱟ ᱵᱤᱱ ᱞᱟᱹᱭ ᱠᱮᱫᱟ ᱵᱤᱱ᱾ ᱢᱟᱹᱡᱷᱤ ᱵᱟᱵᱟ ᱡᱟᱦᱟᱸ ᱟᱭᱟᱜ ᱦᱚᱸ ᱢᱤᱫᱴᱮᱱ ᱦᱩᱫᱤᱥ ᱛᱟᱦᱮᱱ ᱞᱟᱹᱠᱛᱤ ᱛᱟᱭ᱾ ᱡᱮ ᱟᱭᱟᱜ ᱟᱹᱛᱩᱨᱮ ᱪᱮᱫ ᱞᱮᱠᱟ ᱠᱟᱹᱢᱤ ᱞᱮᱠᱷᱟᱡ ᱵᱮᱥ ᱦᱩᱭᱩᱜᱼᱟ? ᱟᱹᱰᱤ ᱱᱟᱯᱟᱭ ᱯᱮ ᱞᱟᱹᱭ ᱠᱮᱫᱟ᱾ ᱟᱫᱚ ᱱᱚᱰᱮ ᱧᱮᱞᱚᱜ ᱠᱟᱱᱟᱢ, ᱢᱟᱺᱡᱷᱤ ᱵᱟᱵᱟ ᱫᱚ ᱢᱟᱲᱟᱝ ᱛᱮ ᱩᱱᱤ ᱟᱜ ᱩᱱᱤᱭᱟᱜ ᱰᱤᱜᱨᱤ ᱥᱮ ᱜᱩᱱ ᱛᱟᱭ ᱫᱚ ᱢᱟᱲᱟᱝ ᱛᱮ ᱥᱟᱦᱟᱣ ᱞᱟᱦᱟ ᱞᱟᱹᱠᱛᱤ ᱛᱟᱦᱮᱱ ᱡᱩᱨ ᱛᱤᱭᱟ᱾ ᱪᱮᱫᱟᱜ ᱥᱮ ᱟᱛᱳ ᱨᱮᱱ ᱜᱟᱹᱞᱤᱢ ᱠᱚ ᱦᱚᱭᱛᱚ ᱪᱮᱫ ᱠᱚᱪᱚ ᱠᱚ ᱨᱚᱲᱟ? ᱢᱚᱸᱡᱽ ᱵᱟᱹᱲᱤᱡ ᱟᱭᱢᱟ ᱞᱮᱠᱟ ᱠᱚ ᱨᱚᱲᱟ ᱥᱮᱠᱚ ᱢᱮᱱᱟᱠᱚ ᱛᱚ ᱦᱚᱜᱼᱚᱭ ᱱᱚᱣᱟ ᱠᱚ ᱢᱟᱲᱟᱝᱛᱮ ᱩᱱᱤ ᱢᱟᱹᱡᱷᱤ ᱵᱟᱵᱟ ᱥᱟᱦᱟᱣ ᱞᱟᱦᱟ ᱫᱟᱲᱮ ᱦᱩᱭᱩᱜ ᱡᱩᱨ ᱛᱟᱭᱟ᱾ ᱢᱤᱫ ᱢᱤᱫ ᱱᱟᱢᱵᱟᱨ ᱨᱮ ᱛᱚ ᱫᱚᱥᱟᱨ ᱱᱟᱢᱵᱟᱨ ᱛᱮᱭ ᱦᱩᱭᱩᱜ ᱠᱟᱱᱟ ᱩᱱᱤ ᱥᱟᱶᱛᱟ ᱪᱮᱛᱟᱱ ᱜᱮᱭᱟᱱ ᱞᱟᱹᱠᱛᱤᱟᱱ ᱡᱩᱨᱫᱤᱭᱟ᱾
ᱦᱳᱭ,
ᱵᱚᱸᱜᱟ ᱨᱮ ᱵᱩᱨᱩᱜ ᱨᱮ ᱯᱚᱨᱚᱵᱽ ᱨᱮ ᱯᱨᱚᱨᱵᱷᱟᱥ ᱨᱮ ᱵᱟᱯᱞᱟᱮ ᱵᱤᱦᱟᱹᱨᱮ ᱟᱪᱟᱨᱮ ᱵᱤᱪᱟᱹᱨᱮ ᱩᱱᱤ ᱡᱚᱛᱚ ᱞᱮᱠᱟᱱᱟᱜ ᱜᱩᱱ ᱩᱱᱤ ᱥᱮ ᱜᱮᱭᱟᱱ ᱛᱟᱦᱮᱱ ᱞᱟᱹᱠᱛᱤ ᱪᱮᱫᱟᱜ ᱥᱮ ᱢᱤᱫ ᱜᱷᱟᱨᱚᱸᱡᱽ ᱨᱮᱱ ᱡᱚᱫᱤ ᱮᱸ ᱡᱚᱫᱤ ᱠᱷᱟᱹᱯᱟᱹᱨᱤ ᱠᱤᱱ ᱠᱷᱟᱹᱯᱟᱹᱨᱤ ᱞᱮᱱᱠᱷᱟᱱ ᱾ ᱩᱱᱠᱤᱱ ᱠᱤᱱ ᱠᱷᱟᱹᱯᱟᱹᱨᱤᱭᱟᱹᱠᱟᱱ ᱪᱮᱫ ᱞᱮᱠᱟᱛᱮ ᱩᱱᱠᱤᱟᱜ ᱾ ᱱᱟᱯᱟᱭ ᱥᱚᱞᱦᱟᱨᱮ ᱟᱹᱜᱩ ᱠᱤᱱᱟᱭ ᱾ ᱟ ᱫᱚ ᱩᱱᱤᱭᱟᱜ ᱡᱚᱛᱷᱮᱥᱴᱚ ᱜᱮᱭᱟᱱ ᱥᱮ ᱡᱟᱦᱟᱸᱞᱮ ᱞᱮᱠᱟ ᱵᱚᱸᱜᱟ ᱵᱩᱨᱩᱳ ᱠᱟᱹᱢᱤ ᱦᱩᱭᱩᱜ-ᱟ᱾ ᱚᱱᱟ ᱪᱮᱛᱟᱱ ᱨᱮ ᱩᱱᱤᱭᱟᱜ ᱡᱚᱛᱷᱮᱥᱴᱚ ᱜᱮᱭ ᱛᱟᱦᱮᱱ ᱞᱟᱹᱠᱛᱤ ᱠᱟᱱ ᱛᱟᱭᱟ ᱾
ᱦᱮᱸ
ᱚᱱᱠᱷᱟ ᱟᱨ ᱡᱟᱦᱟᱸᱜᱮ ᱵᱤᱪᱟᱹᱨ ᱟᱪᱟᱨ ᱦᱩᱭᱩᱜ ᱠᱟᱱ ᱛᱚ ᱚᱱᱟ ᱪᱮᱛᱟᱱ ᱨᱮ ᱩᱱᱤᱭᱟᱜ ᱡᱚᱛᱷᱮᱥᱴᱚ ᱜᱮᱭᱟᱱ ᱛᱟᱦᱮᱱ ᱞᱟᱹᱠᱛᱤ ᱾ ᱛᱤ ᱛᱚ ᱚᱱᱟ ᱥᱟᱶᱛᱮ ᱦᱩᱭᱩᱜ ᱠᱟᱱᱟ ᱨᱚᱲ ᱫᱟᱲᱮ ᱾ ᱢᱤᱫ ᱵᱟᱨ ᱟᱪᱟᱨ ᱨᱮ ᱵᱤᱪᱟᱹᱨ ᱨᱮ ᱛᱚ ᱚᱱᱟᱨᱮ ᱩᱱᱤ ᱡᱚᱛᱚ ᱞᱮᱠᱟᱱᱟᱜ ᱨᱚᱲ ᱫᱟᱲᱮ ᱛᱟᱦᱮᱱ ᱞᱟᱹᱠᱛᱤ ᱪᱮᱫᱟᱜ ᱥᱮ ᱨᱚᱲ ᱫᱟᱲᱮ ᱵᱟᱝ ᱛᱟᱦᱮᱱ ᱠᱷᱟᱱ ᱩᱱᱤ ᱢᱤᱫᱴᱟᱝ ᱢᱟᱺᱡᱷᱤ ᱦᱩᱫᱟᱹ ᱫᱚ ᱦᱟᱸᱜ ᱵᱟᱝᱜᱤ ᱪᱟᱞᱟᱣ ᱫᱟᱲᱮᱭᱟᱜ-ᱟ᱾
ᱦᱳᱭ
ᱛᱚ ᱚᱱᱟ ᱞᱮᱠᱟᱛᱮ ᱨᱚᱲ ᱫᱟᱲᱮ ᱫᱚ ᱚᱸ ᱛᱚᱠᱷᱚᱱ ᱢᱟᱲᱟᱝ ᱛᱮ ᱛᱟᱦᱮᱱ ᱞᱟᱹᱠᱛᱤ ᱠᱟᱱ ᱛᱟᱭᱟ ᱾ ᱨᱚᱲ ᱫᱟᱲᱮ ᱵᱮᱜᱚᱨ ᱛᱮ ᱟᱭᱟᱜ ᱟᱛᱳ ᱨᱮᱭᱟᱜ᱾ ᱟᱭᱟᱜ ᱟᱛᱳ ᱴᱚᱞᱟ ᱴᱟᱴᱤ ᱨᱮᱭᱟᱜ ᱪᱮᱫ ᱦᱚᱸ ᱵᱟᱭ ᱪᱤᱠᱟᱹ ᱫᱟᱲᱮᱭᱟᱜᱼᱟ ᱪᱮᱫᱟᱜ ᱥᱮ ᱢᱤᱫ ᱢᱟᱺᱡᱷᱤ ᱠᱷᱚᱱ ᱟᱨ ᱢᱤᱫ ᱢᱟᱺᱡᱷᱤ ᱡᱚᱠᱷᱚᱱᱮ ᱧᱟᱯᱟᱢ ᱢᱚᱭ ᱩᱱᱫᱚ ᱾ ᱩᱱᱠᱤᱱᱟᱜ ᱮᱯᱮᱢ ᱪᱟᱯᱟᱞ ᱚᱠᱟᱮᱠᱟ ᱩᱱᱤ ᱥᱟᱶᱛᱮ ᱵᱮᱵᱟᱨ ᱡᱤᱭᱟᱹᱲᱟ ᱾ ᱦᱚᱜᱼᱚ ᱱᱚᱣᱟ ᱠᱚ ᱩᱱᱤ ᱡᱚᱛᱚᱣᱟᱜ ᱵᱟᱲᱟᱭ ᱞᱟᱹᱠᱛᱤ ᱠᱟᱱ ᱛᱟᱭᱟ ᱚᱱᱠᱟ
ᱦᱮᱸ
ᱦᱳᱭ ᱦᱳᱭ ᱟᱨ ᱚᱱᱟ ᱥᱟᱶᱛᱮ ᱩᱱᱤ ᱱᱟᱯᱟᱭ ᱵᱮᱵᱽᱦᱟᱨᱟ ᱟᱭᱟᱜ ᱟᱛᱳ ᱨᱮ ᱡᱟᱦᱟᱸ ᱞᱮᱠᱟᱱ ᱦᱚᱲ ᱜᱮᱠᱚ ᱦᱤᱡᱩᱜ ᱥᱮᱠᱚ ᱥᱮᱴᱮᱨᱚᱜ ᱩᱱᱤ ᱱᱟᱯᱟᱭ ᱞᱮᱠᱟᱛᱮ ᱩᱱᱤ ᱵᱮᱵᱚᱦᱟᱨ ᱥᱮ ᱟᱛᱟᱝ ᱫᱟᱨᱟᱢ ᱠᱚ ᱡᱳᱹᱲ ᱛᱟᱭᱟ ᱾ ᱟᱨ ᱩᱱᱤ ᱵᱩᱜᱤ ᱵᱟᱹᱲᱤᱡ ᱠᱩᱞᱤ ᱠᱚ ᱡᱳᱹᱲ ᱛᱟᱭᱟ ᱚᱱᱠᱟ ᱦᱟᱸᱜ ᱾ ᱚᱱᱠᱟ ᱦᱳᱭ ᱾ ᱛᱚ ᱚᱱᱟ ᱥᱟᱶᱛᱮ ᱟᱵᱮᱱ ᱞᱟᱹᱭ ᱵᱮᱱ ᱡᱮ ᱱᱚᱜ-ᱚᱭ ᱾ ᱮ ᱟᱛᱳ ᱨᱮᱱ ᱢᱟᱺᱡᱷᱤ ᱡᱟᱦᱟᱸᱭ ᱠᱟᱱᱟᱭ ᱾ ᱛᱚ ᱱᱩᱭ ᱟᱛᱳ ᱢᱟᱺᱡᱷᱤ ᱛᱮᱜᱮ ᱟᱵᱚᱣᱟᱜ ᱥᱟᱶᱛᱟ ᱫᱚ ᱪᱟᱞᱟᱜ ᱠᱟᱱᱟ ᱥᱮ ᱟᱵᱚᱣᱟᱜ ᱟᱛᱳ ᱫᱚ ᱪᱟᱞᱟᱜ ᱠᱟᱱᱟ ᱦᱮᱸ ᱥᱮ
ᱦᱮᱸ
ᱟᱫᱚ ᱱᱚᱜᱼᱚᱭ ᱡᱮ ᱢᱟᱺᱡᱷᱤ ᱵᱟᱵᱟ ᱡᱩᱫᱤ ᱢᱟᱺᱡᱷᱤ ᱵᱟᱵᱟ ᱡᱟᱦᱟᱸ ᱚᱠᱛᱚ ᱨᱮ ᱡᱩᱫᱤ ᱵᱟᱭ ᱛᱟᱦᱮᱱᱟ ᱾ ᱛᱚᱵᱮᱠᱷᱟᱱ ᱩᱱ ᱚᱠᱛᱚ ᱨᱮᱫᱚ ᱩᱱᱤ ᱜᱚᱲᱚ ᱞᱟᱹᱜᱤᱫ ᱛᱮ ᱚᱠᱚᱭᱮ ᱠᱟᱹᱢᱤ ᱠᱮᱭᱟ
ᱩᱱᱤ ᱚᱠᱛᱚ ᱞᱟᱹᱜᱤᱫ ᱫᱚ ᱟᱹᱞᱤᱧ ᱫᱚᱞᱤᱧ ᱞᱟᱹᱭ ᱟ ᱡᱮ ᱯᱟᱨᱟᱱᱤᱠ ᱢᱟᱺᱡᱷᱤ ᱯᱟᱨᱟᱱᱤᱠ ᱾ ᱯᱟᱨᱟᱱᱤᱠ ᱡᱟᱦᱟᱸᱭ ᱛᱟᱦᱮᱱᱟᱭ ᱩᱱᱤ
ᱮᱠᱫᱚᱢ ᱮᱠᱫᱚᱢ ᱢᱟᱡᱮ ᱢᱟᱱᱮ ᱡᱟᱦᱟᱸᱜᱮ ᱢᱟᱺᱡᱷᱤ ᱡᱚᱠᱷᱚᱱ ᱡᱟᱦᱟᱸ ᱚᱠᱛᱚ ᱨᱮ ᱵᱟᱭ ᱥᱮᱴᱮᱨᱚᱜᱼᱟ ᱾ ᱯᱚᱨᱚᱵᱽ ᱨᱮ ᱯᱚᱨᱵᱷᱟᱥ ᱨᱮ ᱡᱟᱦᱟᱸ ᱟᱪᱟᱨ ᱵᱤᱪᱟᱹᱨ ᱠᱚᱨᱮ, ᱛᱚᱵᱮ ᱠᱷᱟᱱ ᱡᱟᱦᱟᱸᱜ ᱜᱮ ᱯᱟᱨᱟᱱᱤᱠ ᱵᱟᱵᱟ ᱢᱱᱟᱭᱟ᱾ ᱛᱚ ᱱᱩᱭ ᱜᱮ ᱚᱱᱟ ᱠᱟᱹᱢᱤ ᱦᱚᱨᱟ ᱫᱚᱭ ᱯᱟᱨᱚᱢ ᱜᱚᱫ ᱠᱟᱜᱟᱭ ᱾
ᱦᱮᱸ
ᱥᱮ ᱩᱱᱤᱜᱮ ᱚᱸᱰᱮ ᱫᱚᱭ ᱵᱤᱪᱟᱹᱨ ᱠᱷᱟᱸᱰᱟᱣᱟᱭ ᱡᱟᱦᱟᱸ ᱜᱮ ᱦᱟᱸᱜ ᱟᱛᱳ ᱨᱮ ᱠᱟᱹᱡᱟᱹ ᱠᱷᱟᱹᱯ ᱾ ᱠᱷᱟᱯᱟᱨᱤ ᱟᱠᱟᱱ ᱵᱚᱭᱦᱟ ᱛᱟᱞᱟᱨᱮ ᱵᱟᱝ ᱡᱩᱨᱤ ᱛᱟᱞᱟᱨᱮ ᱥᱮ ᱡᱟᱦᱟᱱ ᱮᱢᱟᱱ ᱛᱟᱞᱟᱨ ᱡᱟᱦᱟᱸᱭ ᱠᱚ ᱛᱟᱞᱟᱨᱮ ᱠᱷᱚᱱ ᱱᱟᱝᱠᱟᱱ ᱟᱜ ᱦᱩᱭ ᱠᱟᱱᱟ ᱩᱱᱤ ᱵᱟᱭ ᱥᱮᱴᱮᱨᱮᱫ ᱫᱚ ᱯᱨᱟᱨᱟᱱᱤᱠ ᱵᱟᱵᱟ ᱜᱮ ᱡᱚᱛᱚ ᱛᱚᱵᱟᱜᱮ ᱠᱟᱹᱢᱤ ᱯᱟᱨᱚᱢ ᱜᱚᱫ ᱠᱟᱜ ᱟᱭ ᱥᱮ ᱵᱤᱪᱟᱹᱨ ᱯᱟᱸᱰᱟᱣᱟᱭ ᱚᱱᱠᱟ
ᱟᱨ ᱱᱚᱸᱰᱮ ᱢᱟᱺᱡᱷᱤ ᱵᱟᱵᱟᱣᱟᱜ ᱟᱨᱦᱚᱸ ᱠᱟᱹᱢᱤ ᱦᱩᱭᱩᱜ ᱠᱟᱱ ᱛᱟᱭᱫ ᱢᱤᱫᱴᱟᱝ ᱩᱱᱤ ᱢᱟ ᱥᱟᱶᱛᱟ ᱨᱮ ᱟᱹᱰᱤ ᱞᱮᱠᱟᱱ ᱦᱚᱲᱮ ᱧᱟᱢ ᱠᱚᱣᱟᱭ ᱟᱹᱰᱤ ᱟᱭᱢᱟ ᱞᱮᱠᱟᱱ ᱦᱚᱲ ᱛᱩᱞᱩᱡ ᱮ ᱧᱟᱯᱟᱢᱚᱜ ᱟᱭ ᱛᱚ ᱟᱵᱚᱣᱟᱜ ᱯᱚᱨᱚᱵᱽ ᱯᱚᱨᱵᱷᱟᱥ ᱦᱚᱸ ᱢᱮᱱᱟᱜ ᱜᱮᱭᱟ ᱵᱟᱦᱟ ᱥᱚᱨᱚᱨᱟᱭ ᱮᱨᱚᱜ ᱢᱟᱜ ᱢᱚᱬᱮ ᱟᱹᱰᱤᱜᱟᱱ ᱱᱚᱝᱠᱟ ᱯᱚᱨᱚᱵᱽ ᱢᱮᱱᱟᱜ ᱛᱟᱵᱩᱱᱼᱟ ᱛᱚ ᱢᱟᱺᱡᱷᱤ ᱵᱟᱵᱟ ᱫᱚ ᱢᱟᱱᱮ ᱢᱟᱹᱱ ᱞᱮᱠᱟ ᱩᱱᱤ ᱡᱟᱛᱮ ᱦᱟᱺᱰᱤ ᱧᱩᱭ ᱪᱮᱫᱟᱜ ᱥᱮ ᱯᱚᱨᱚᱵᱽ ᱯᱚᱨᱚᱵᱟᱥ ᱠᱚᱨᱮ ᱫᱚ ᱟᱹᱰᱤ ᱡᱳᱨ ᱜᱮ ᱦᱟᱺᱰᱤ ᱠᱚ ᱧᱟᱢᱚᱜᱼᱟ ᱥᱮᱠᱚ ᱮᱢᱚᱜᱼᱟ ᱟᱛᱳ ᱨᱮᱱ ᱦᱚᱲ ᱠᱳ ᱛᱚ ᱩᱱᱤ ᱢᱟᱹᱱ ᱞᱮᱠᱟ ᱦᱟᱺᱰᱤ ᱧᱩ ᱡᱩᱲᱛᱤᱭᱟ ᱩᱱᱤ ᱡᱩᱫᱤ ᱚᱱᱟ ᱠᱷᱚᱱ ᱡᱟᱹᱥᱛᱤ ᱧᱩᱭᱟ ᱥᱮ ᱛᱚᱵᱮ ᱠᱷᱟᱱ ᱟᱭᱟᱜ ᱢᱟᱺᱡᱷᱤ ᱨᱮᱭᱟᱜ ᱢᱟᱹᱱ ᱫᱚ ᱠᱷᱟᱴᱚᱜ ᱛᱟᱭᱟ ᱩᱱᱤ ᱡᱩᱫᱤ ᱧᱩ ᱵᱩᱞᱩᱜᱼ ᱟᱭ ᱛᱟᱦᱚᱞᱮ ᱠᱷᱟᱱ ᱫᱚ ᱩᱱᱤ ᱟᱭᱟᱜ ᱥᱟᱶᱛᱟ ᱟᱭᱟᱜ ᱥᱚᱢᱟᱡ ᱨᱮ ᱵᱮᱥ ᱞᱮᱠᱟ ᱵᱟᱭ ᱠᱟᱹᱢᱤ ᱫᱟᱲᱮᱭᱟᱜᱼᱟ ᱥᱮ ᱟᱛᱳ ᱨᱮᱱ ᱥᱮ ᱡᱟᱦᱟᱸᱭ ᱦᱚᱲ ᱜᱮᱠᱚ ᱧᱮᱞᱮᱭᱟ ᱡᱮ ᱩᱢᱩᱠ ᱟᱛᱳ ᱨᱮᱱ ᱢᱟᱺᱡᱷᱤ ᱵᱟᱵᱟ ᱫᱚ ᱟᱡ ᱜᱮ ᱢᱟᱭ ᱧᱩ ᱥᱚᱞᱚᱝ ᱟᱠᱟᱱ ᱫᱚ
ᱦᱮᱸ
ᱛᱚ ᱪᱮᱠᱟᱛᱮ ᱮᱴᱟᱜ ᱦᱚᱲ ᱫᱚᱭ ᱢᱟᱹᱱ ᱥᱚᱱᱢᱟᱱᱮ ᱮᱢᱟᱣᱟᱠᱚᱣᱟ ᱛᱚ ᱚᱱᱟ ᱞᱮᱠᱟᱛᱮ ᱩᱱᱤ ᱢᱟᱱᱮ ᱚᱠᱛᱚ ᱞᱮᱠᱟ ᱩᱱᱤ ᱤᱭᱟᱹ ᱥᱮ ᱢᱟᱹᱱ ᱞᱮᱠᱟ ᱡᱟᱛᱮ ᱦᱟᱺᱰᱤᱭ ᱧᱩᱭ ᱢᱟ
ᱦᱮᱸ
ᱚᱱᱠᱟ ᱦᱟᱸᱜ ᱦᱳᱭ ᱛᱚ ᱚᱱᱟ ᱥᱟᱶᱛᱮᱞᱤᱧ ᱢᱮᱱ ᱠᱮᱭᱟ ᱦᱩ ᱦᱩ ᱞᱟᱹᱭ ᱵᱮᱱ
ᱦᱮᱸ ᱟᱵᱤᱱ ᱡᱟᱦᱟᱸ ᱵᱤᱱ ᱞᱟᱹᱭ ᱠᱮᱫᱟ ᱚᱱᱟᱜᱮ ᱥᱟᱹᱨᱤ ᱡᱮ ᱡᱟᱛᱮ ᱧᱩ ᱨᱮᱱᱟᱜ ᱦᱚᱸ ᱱᱩᱱᱟᱹᱜ ᱛᱟᱦᱮᱱ ᱛᱟᱦᱮᱸ ᱫᱚᱨᱠᱟᱨ ᱡᱮ ᱥᱟᱢᱟᱝ ᱨᱮᱱ ᱦᱚᱲ ᱱᱚᱣᱟ ᱟᱞᱚ ᱢᱮᱱᱢᱟ ᱡᱮ ᱱᱩᱭ ᱜᱮ ᱡᱩᱫᱤ ᱱᱩᱱᱟᱹᱜ ᱮ ᱵᱩᱞ ᱠᱚᱣᱟᱜ ᱟ ᱡᱮ ᱟᱛᱳ ᱟᱭᱟᱜ ᱟᱛᱳ ᱪᱤᱠᱟ ᱞᱮᱠᱟᱛᱮ ᱥᱟᱢᱴᱟᱣ ᱨᱟᱠᱟᱵ ᱛᱮ ᱜᱚᱲᱟᱣ ᱨᱟᱠᱟᱵ ᱛᱮ ᱚᱱᱟ ᱡᱤᱱᱤᱥ ᱢᱟ ᱟᱫᱚ ᱪᱮᱫ ᱵᱤᱱ ᱞᱟᱹᱭᱮᱫ ᱛᱟᱦᱮᱸᱱᱟ
ᱦᱮᱸ ᱱᱚᱜᱚᱭ ᱡᱮ ᱢᱟᱺᱡᱷᱤ ᱵᱟᱵᱩᱟᱜ ᱰᱤᱜᱽᱨᱤ ᱫᱚ ᱡᱟᱦᱟᱸᱜᱮ ᱦᱟᱸᱜ ᱥᱟᱦᱟᱣ ᱞᱟᱦᱟ ᱫᱟᱲᱮ ᱛᱟᱦᱮᱱ ᱞᱟᱹᱠᱛᱤ ᱥᱟᱶᱛᱟ ᱪᱮᱛᱟᱱ ᱜᱮᱭᱟᱱ ᱨᱚᱲ ᱫᱟᱲᱮ ᱛᱟᱦᱮᱱ ᱛᱟᱭᱢᱟ ᱟᱨ ᱮᱴᱟᱜ ᱠᱚ ᱢᱟᱹᱱ ᱮᱢᱚᱜ ᱡᱟᱛᱮ ᱩᱱᱤ ᱪᱮᱫ ᱢᱟᱭ ᱥᱮ ᱢᱟᱹᱱᱤ ᱮᱢᱟ ᱠᱚᱢᱟ ᱟᱨ ᱱᱤᱭᱚᱢ ᱞᱮᱠᱟ ᱩᱱᱤ ᱡᱟᱛᱮ ᱦᱟᱺᱰᱤ ᱧᱩᱭ ᱢᱟ ᱥᱮ ᱢᱟᱹᱱ ᱞᱮᱠᱟ ᱦᱟᱺᱰᱤ ᱧᱩᱭ ᱢᱟ
ᱦᱳᱭ
ᱚᱱᱠᱟ ᱦᱟᱜ ᱦᱳᱭ ᱛᱚ ᱚᱱᱟᱜᱮ ᱩᱱᱤ ᱢᱟᱺᱡᱷᱤᱭᱟᱜ ᱟᱥᱚᱞ ᱜᱩᱱ ᱥᱮ ᱰᱤᱜᱽᱨᱤ ᱛᱟᱭ ᱫᱚ
ᱛᱚ ᱚᱱᱟ ᱥᱟᱶ ᱛᱮ ᱩᱱ ᱨᱮᱱ ᱟᱨᱦᱚᱸ ᱟᱹᱰᱤ ᱜᱟᱱ ᱢᱮᱱᱟᱜ ᱠᱚᱣᱟ ᱡᱟᱦᱟᱸ ᱞᱮᱠᱟ ᱯᱨᱟᱱᱤᱠ ᱞᱟᱝ ᱞᱟᱹᱭ ᱠᱮᱫᱟ ᱚᱱᱟ ᱥᱟᱶᱛᱮ ᱜᱚᱰᱮᱛ ᱱᱟᱭᱠᱮ ᱟᱨ ᱡᱚᱠ ᱢᱟᱺᱡᱷᱤ ᱥᱮ ᱟᱫᱚ ᱦᱚᱜ ᱚᱭ ᱡᱮ ᱛᱟᱯᱚᱨᱮ ᱦᱤᱡᱩᱜ ᱠᱟᱱᱟᱭ ᱡᱚᱜᱽ ᱢᱟᱹᱡᱷᱤ ᱵᱟᱵᱟ ᱟᱛᱳᱨᱮᱱ ᱛᱚ ᱡᱚᱠ ᱢᱺᱡᱷᱤ ᱫᱚ ᱪᱤᱞᱤᱠᱟ ᱱᱩᱭ ᱫᱚ ᱡᱚᱜᱟᱣᱤᱜ ᱠᱟᱱᱟᱭ ᱥᱮ
ᱟ ᱦᱟᱜ
ᱢᱟᱱᱮ ᱟᱛᱳ ᱨᱮᱱ ᱡᱚᱜᱽ ᱢᱟᱺᱡᱷᱤ ᱵᱟᱵᱟ
ᱦᱮᱸ ᱦᱮᱸ ᱡᱚᱜᱽ ᱢᱟᱹᱡᱷᱤ ᱵᱟᱵᱟ
ᱱᱩᱭ ᱫᱚ ᱦᱟᱸᱜ ᱟᱛᱳ ᱨᱮᱱ ᱠᱚᱲᱟ ᱠᱩᱲᱤ ᱠᱚᱭ ᱡᱚᱜᱟᱣ ᱠᱚᱣᱟᱭ
ᱦᱚᱭ ᱰᱟᱺᱜᱩᱣᱟᱹ ᱠᱚᱲᱟ ᱠᱩᱲᱤ ᱜᱤᱫᱽᱨᱟᱹ
ᱰᱟᱺᱜᱩᱣᱟᱹ ᱠᱚᱲᱟ ᱠᱩᱲᱤ ᱠᱚ ᱡᱚᱜᱟᱣ ᱠᱚᱣᱟᱭ, ᱵᱤᱧ ᱠᱤᱫᱤᱧ ᱠᱷᱚᱱ ᱮ ᱵᱟᱧᱪᱟᱣ ᱠᱚᱣᱟᱭ ᱾
ᱦᱚᱭ
ᱟᱨ ᱡᱟᱦᱟᱸ ᱜᱮ ᱦᱟᱸᱜ ᱵᱟᱦᱟ ᱥᱚᱦᱨᱟᱭ ᱯᱚᱨᱚᱵᱽ ᱦᱩᱭᱩᱜ, ᱩᱱᱤ ᱡᱚᱜᱽ ᱢᱟᱹᱡᱷᱤ ᱵᱟᱵᱟ ᱜᱤ ᱩᱱᱤ ᱫᱚᱭ ᱟᱹᱭᱩᱨ ᱠᱚᱣᱟᱭ
ᱦᱳᱭ ᱦᱮᱸ
ᱟᱨ ᱚᱱᱠᱟ ᱞᱮᱠᱟᱛᱮ ᱛᱮ ᱟᱨᱦᱚᱸ ᱡᱚᱠᱷᱚᱱ, ᱯᱚᱨᱚᱵᱽ ᱯᱚᱨ ᱵᱟᱥ ᱠᱚᱨᱮ, ᱮᱱᱮᱡ ᱥᱮᱨᱮᱧ ᱛᱟᱭᱚᱢ ᱟᱨᱦᱚᱸ ᱩᱱᱤ ᱫᱚ ᱟᱨ ᱱᱟᱯᱟᱭ ᱛᱮ ᱚᱲᱟᱜ ᱚᱲᱟᱜ ᱮ ᱟᱹᱜᱩ ᱚᱴᱚ ᱠᱟ ᱠᱚᱣᱟᱭ ᱾ ᱡᱟᱛᱮ ᱡᱟᱦᱟᱸ ᱠᱚᱨᱮ ᱟᱞᱚ ᱠᱚ ᱰᱷᱟᱝ ᱛᱟᱦᱮᱱ ᱢᱟ ᱢᱟᱱᱮ ᱟᱹᱛᱩ ᱨᱮᱱ ᱠᱚᱲᱟ ᱠᱩᱲᱤ ᱫᱚ ᱩᱱᱤᱭᱟᱜ ᱡᱤᱢᱢᱟᱹ ᱨᱮᱠᱚ ᱛᱟᱦᱮᱱᱟ ᱚᱱᱠᱟ ᱾
ᱦᱚᱭ ᱛᱚ ᱤᱱᱟᱹ ᱯᱚᱨᱮ ᱦᱩᱭᱩᱜ ᱠᱟᱱᱟᱭ, ᱱᱟᱭᱠᱮ ᱵᱟᱵᱟ ᱱᱟᱭᱠᱮ ᱵᱟᱵᱟ ᱵᱟᱵᱚᱫ ᱛᱮ ᱟᱵᱮᱱ ᱪᱮᱫ ᱵᱮᱱ ᱞᱟᱹᱭ ᱠᱮᱭᱟ? ᱱᱩᱭ ᱪᱮᱫ ᱠᱚᱭ ᱠᱟᱹᱢᱤ ᱠᱮᱭᱟ ᱦᱟᱸᱜ
ᱱᱟᱭᱠᱮ ᱵᱟᱵᱟ ᱟᱜ ᱫᱚ ᱟᱹᱞᱤᱧ ᱡᱚᱛᱚ ᱴᱩᱠᱩᱱ ᱜᱮ ᱞᱤᱧ ᱵᱟᱲᱟᱭᱟ ᱟᱨ ᱡᱩᱫᱤ ᱦᱤᱲᱤᱡ ᱜᱚᱷᱴᱤᱡ ᱞᱤᱧ ᱞᱟᱹᱭᱟ, ᱟᱹᱵᱤᱱ ᱵᱤᱱ ᱞᱟᱹᱭ ᱥᱟᱢᱴᱟᱣ ᱟᱹᱫᱤᱧ ᱟᱹᱞᱤᱧ ᱞᱤᱧ ᱞᱟᱹᱭ ᱪᱮ ᱱᱟᱭᱠᱮ ᱵᱟᱵᱟ ᱟᱫᱚ ᱫᱟᱦᱟᱸᱜ ᱟᱛᱳ ᱢᱚᱬᱮ ᱦᱚᱲ ᱠᱷᱚᱱᱟᱜ ᱥᱮ ᱟᱛᱳ ᱨᱮᱱᱟᱜ ᱡᱟᱦᱟᱸ ᱛᱤᱱᱟᱹᱜ ᱡᱟᱹ ᱯᱟᱴᱷᱟ ᱠᱚᱨᱮ ᱟᱭᱟᱜ ᱡᱟᱸᱦᱟ ᱠᱟᱹᱢᱤ ᱦᱚᱨᱟ ᱛᱟᱭ ᱯᱩᱡᱟᱹ ᱞᱟᱹᱜᱤᱫ ᱾ ᱵᱚᱸᱜᱟ ᱵᱩᱨᱩ ᱞᱟᱹᱜᱤᱫ, ᱚᱱᱟ ᱠᱟᱹᱢᱤ ᱦᱚᱨᱟ ᱨᱮ ᱩᱱᱤᱭᱟᱜ ᱫᱚ ᱟᱹᱰᱤ ᱢᱟᱹᱱ ᱢᱟᱨᱟᱝ ᱴᱷᱟᱶ ᱛᱟᱭ ᱩᱱᱤ ᱫᱚ ᱚᱱᱟ ᱜᱮ
ᱮᱠᱫᱚᱢ ᱮᱠᱫᱚᱢ ᱾ ᱱᱚᱣᱟ ᱟᱛᱳ ᱨᱮᱱ ᱡᱟᱦᱟᱸ ᱜᱮ ᱵᱚᱸᱜᱟ ᱵᱩᱨᱩ ᱢᱮᱱᱟᱜ ᱠᱚᱣᱟ ᱥᱮ ᱩᱱᱠᱩᱭ ᱫᱮᱵᱟ ᱥᱮᱵᱟ ᱠᱚᱣᱟᱭ᱾
ᱟᱛᱳ ᱨᱮ ᱡᱟᱦᱟᱸᱜᱮ ᱯᱚᱨᱚᱵᱽ ᱯᱚᱨᱵᱷᱟᱥ ᱢᱮᱱᱟᱜ ᱚᱱᱟᱨᱮ ᱵᱚᱸᱜᱟ ᱵᱨᱩᱭᱟᱭ ᱾ ᱟᱨ ᱟᱛᱳ ᱨᱮᱱ ᱵᱚᱸᱜᱟ-ᱵᱩᱨᱩ ᱠᱚᱭ ᱢᱟᱱᱟᱣ ᱠᱚᱣᱟᱭ ᱾ ᱟᱨ ᱩᱱᱤ ᱟᱛᱮᱜ ᱜᱮ ᱟᱛᱳ ᱴᱚᱞᱟ ᱫᱚ ᱱᱟᱯᱟᱭ ᱛᱟᱦᱮᱱᱟ ᱟᱨ ᱩᱱᱤ ᱫᱚ ᱱᱮᱭᱟᱭ ᱨᱮ ᱛᱟᱦᱮᱱ ᱞᱟᱹᱠᱛᱤ ᱠᱟᱱ ᱛᱟᱭᱟ ᱾
ᱚᱱᱠᱟ
ᱦᱚᱭ ᱟᱫᱚ ᱴᱷᱤᱠ ᱜᱮᱭᱟ ᱚᱠᱛᱚ ᱠᱚᱻ ᱦᱩᱭ ᱮᱱ ᱛᱟᱞᱟᱝᱟ, ᱛᱚ ᱮᱱᱠᱟ ᱞᱟᱝ ᱨᱚᱯᱚᱲ ᱠᱟᱱᱟ, ᱛᱚᱵᱮ ᱟᱭᱢᱟ ᱥᱟᱨᱦᱟᱣ ᱛᱟᱦᱮᱸ ᱮᱱᱟ ᱾
ᱟᱭᱢᱟ ᱟᱭᱢᱟ ᱥᱟᱨᱦᱟᱣ ᱡᱮ, ᱟᱹᱵᱤᱱ ᱩᱱᱟᱹᱜ ᱠᱟᱛᱷᱟ ᱵᱤᱱ ᱞᱟᱹᱭ ᱠᱮᱫᱟ ᱾ ᱱᱚᱣᱟ ᱟᱹᱞᱤᱧ ᱦᱚᱸ ᱩᱱᱟᱹᱜ ᱦᱩᱫᱤᱥ ᱵᱟᱝ ᱛᱟᱦᱮᱸ ᱠᱟᱱ ᱛᱟᱹᱞᱤᱧᱟ, ᱱᱚᱣᱟ ᱱᱤᱭᱟᱹ ᱟᱹᱰᱤ ᱥᱟᱨᱦᱟᱣ ᱟᱹᱞᱤᱧ ᱡᱚᱦᱟᱨ ᱜᱮ